ᱦᱸ ᱤᱧᱟᱜ ᱟᱲᱟᱝ ᱪᱮᱫ ᱞᱮᱠᱟ ᱟᱡᱚᱢᱚᱜ ᱠᱟᱱᱟ?
ᱵᱮᱥ ᱜᱮ ᱧᱚᱜ ᱠᱟᱱᱟ ᱾ᱱᱤᱛᱚᱜ ᱫᱚ ᱟᱨ ᱱᱤᱭᱟᱹᱜ ᱜᱮ ᱪᱮᱫ ᱞᱮᱠᱟ ᱟᱡᱚᱢᱚᱜ ᱠᱟᱱᱟ?
ᱟᱪᱪᱷᱟ ᱟᱢ ᱦᱚᱸ ᱱᱚᱭ ᱱᱤᱛ ᱦᱟᱹᱵᱤᱡ ᱫᱚ ᱱᱟᱯᱟᱭ ᱜᱮ ᱟᱸᱡᱚᱢᱚᱜ ᱠᱟᱱᱟ ᱾ ᱟᱫᱚ ᱢᱩᱪᱟᱹᱫ ᱫᱷᱵᱤᱡ ᱱᱚᱝᱠᱟ ᱜᱮ ᱟᱸᱡᱚᱢ ᱞᱮᱱᱠᱷᱟᱱ, ᱟᱹᱰᱤᱜᱟᱱ ᱞᱟᱝ ᱨᱚᱯᱚᱲᱟ ᱥᱮ ᱟᱭᱢᱟ ᱜᱟᱱ ᱟᱹᱰᱤ ᱱᱟᱯᱟᱭ ᱦᱩᱭᱩᱜᱜᱼᱟ ᱾ ᱟᱫᱚ ᱦᱚᱞᱟᱱ ᱟᱹᱰᱤ ᱠᱟᱡᱟᱠ ᱟᱞᱮ ᱥᱮᱫ ᱫᱟᱜ ᱠᱮᱫᱟ ᱾ ᱠᱷᱟᱞᱜᱮ ᱫᱟᱜ ᱠᱮᱫᱟᱭ ᱟᱹᱰᱤ ᱠᱟᱡᱟᱠ ᱛᱮ ᱾ ᱮ ᱯᱩᱨᱟᱹ ᱯᱮᱨᱮᱡ ᱵᱟᱲᱟᱣ ᱟᱠᱟᱱᱟ ᱵᱟᱹᱭᱦᱟᱹᱲ ᱠᱚ ᱾ ᱟᱯᱮᱥᱮᱫᱟᱜ ᱠᱷᱚᱵᱚᱨ ᱠᱚ ᱞᱟᱹᱭ ᱢᱮ ᱫᱟᱜ ᱮᱫᱟ ᱥᱮ ᱵᱟᱭ ᱫᱟᱜ ᱮᱫᱟ ᱟᱯᱮ ᱥᱮᱫ?
ᱟᱹᱰᱤ ᱢᱚᱸᱡᱽ ᱟᱞᱮ ᱥᱮᱜ ᱦᱚᱸ ᱾ ᱦᱚᱞᱟ ᱮᱠᱫᱚᱢ ᱛᱤᱱᱟᱹᱜ ᱯᱟᱸᱪ ᱵᱟᱡᱮ ᱠᱷᱚ ᱫᱟᱜ ᱠᱮᱫᱟ ᱾ ᱮᱠᱚᱢ ᱴᱷᱤᱠ ᱠᱟᱡᱟᱨ ᱜᱮ ᱫᱟᱜ ᱮᱠᱚᱢ ᱢᱟᱡᱟᱥ ᱨᱮ ᱛᱟᱦᱮᱸ ᱠᱟᱱᱟ ᱾ ᱴᱟᱺᱰᱤ ᱥᱮᱫ ᱚᱞ ᱛᱮᱞᱮ ᱪᱟᱞᱟᱣ ᱵᱟᱲᱟ ᱠᱟᱱ ᱛᱟᱦᱮᱸᱱᱟ ᱾ ᱠᱚᱲᱟ ᱠᱚ ᱜᱤᱫᱽᱨᱟᱹ ᱠᱚ ᱾ ᱟᱫᱚ ᱚᱱᱛᱮ ᱨᱮᱜᱮ ᱞᱮ ᱛᱟᱦᱮᱸ ᱠᱟᱱᱟ ᱟᱞᱮ ᱢᱟ ᱢᱤᱫ ᱜᱷᱟᱹᱲᱤ ᱛᱟᱨ ᱦᱮᱸ ᱮᱠᱫᱚᱢ ᱢᱚᱛᱞᱚᱵ ᱢᱩᱨᱜᱟᱲ ᱵᱟᱲᱟ ᱠᱟᱱ ᱛᱟᱦᱮᱱᱟ ᱚᱱᱟ ᱢᱤᱫ ᱜᱷᱟᱹᱲᱤ ᱚᱱᱟ ᱤᱥᱠᱩᱞᱟᱜ ᱛᱟᱦᱮᱸ ᱠᱟᱱᱟ ᱚᱱᱟ ᱠᱚᱨᱮ ᱜᱮ ᱾ ᱛᱚ ᱚᱸᱰᱮ ᱜᱮ ᱟᱹᱰᱤ ᱜᱷᱟᱹᱲᱤᱡ ᱞᱮ ᱛᱟᱦᱮᱱᱟ ᱫᱟᱜ ᱥᱮᱫ ᱱᱟᱞᱮ ᱛᱮ ᱢᱤᱫ ᱜᱷᱤᱹᱲᱤ ᱠᱷᱚᱱ ᱟᱹᱰᱤ ᱜᱷᱟᱹᱲᱤ ᱟᱹᱰᱤ ᱜᱷᱟᱹᱲᱤ ᱫᱟᱜ ᱠᱮᱫᱟ ᱮᱫᱚᱢ ᱾ ᱵᱤᱡᱽᱞᱤ ᱫᱟ ᱦᱩᱰᱩᱨᱟᱹᱜ ᱠᱟᱱᱟ ᱾ ᱮᱠᱫᱚᱢ ᱢᱚᱱᱮ ᱵᱟᱫ ᱵᱟᱞᱮ ᱫᱟᱲᱮᱭᱟᱜ ᱠᱟᱱᱟ ᱚᱲᱟᱜ ᱜᱮ ᱾ ᱚᱲᱟᱜ ᱨᱮ ᱞᱮ ᱦᱮᱡ ᱠᱟᱱᱟ ᱾ ᱢᱟᱥᱮ ᱥᱟᱛ ᱟᱴ ᱵᱟᱡᱮ ᱞᱮ ᱦᱮᱡ ᱮᱱᱟ ᱚᱲᱟᱜ ᱾
ᱟᱫᱚ ᱥᱟᱹᱨᱤ ᱜᱮ ᱧᱮᱞ ᱢᱮ ᱢᱮᱱ ᱛᱩᱫ ᱞᱮᱠᱟ ᱫᱟᱜ ᱠᱮᱫᱟ ᱟᱞᱮ ᱥᱮᱜ ᱦᱚᱸ ᱚᱝᱠᱟᱜ ᱜᱮ ᱟᱢ ᱢᱮᱱ ᱠᱮᱜ ᱞᱮᱠᱟ ᱾ ᱟᱫᱚ ᱱᱤᱛᱚᱜ ᱩᱰᱩᱝ ᱠᱟᱹᱱᱟᱹᱧ ᱫᱚ ᱵᱟᱹᱭᱦᱟᱹᱨ ᱥᱮᱜ ᱤᱧ ᱦᱮᱡ ᱠᱟᱱᱟ ᱾ ᱪᱮᱜ ᱜᱮ ᱵᱚᱞᱮ ᱠᱷᱮᱛ ᱵᱟᱹᱲ ᱥᱮᱫ ᱧᱮᱞ ᱵᱟᱲᱟᱭ ᱥᱮᱛᱟᱜ ᱥᱮᱛᱟᱜ ᱟᱫᱚ᱾ ᱡᱮᱢᱚᱱ ᱥᱤᱥᱤᱭᱟᱹᱜ ᱠᱚ ᱡᱩᱛᱩᱜ ᱟᱥ ᱚᱱᱟ ᱚᱱᱟ ᱠᱚ ᱧᱮᱞ ᱵᱚᱞᱮ ᱟᱫᱚ ᱜᱚᱴᱟᱜ ᱜᱮ ᱫᱟᱜ ᱤᱧ ᱧᱮᱞ ᱮᱫᱟ ᱮᱠᱫᱚᱢ ᱯᱮᱨᱮᱡ ᱵᱟᱲᱟ ᱟᱠᱟᱱᱟ ᱪᱤᱯᱮᱞ ᱪᱤᱯᱮᱞ ᱮᱠᱫᱚᱢ ᱟᱫᱚ ᱱᱚᱣᱟ ᱫᱟᱜ ᱟᱣᱛᱟ ᱛᱮᱧ ᱵᱩᱡᱷᱟᱹᱣ ᱫᱟ ᱵᱚᱞᱮ ᱦᱚᱲ ᱠᱚ ᱠᱟᱹᱢᱤ ᱦᱚᱸ ᱟᱹᱰᱤ ᱢᱤᱫ ᱵᱟᱨ ᱠᱚ ᱠᱟᱹᱢᱤᱭᱮᱫ ᱠᱟᱱ ᱛᱟᱦᱮᱸᱱᱟ ᱟᱫᱚ ᱛᱮᱦᱮᱧ ᱠᱷᱚᱡ ᱫᱚᱧ ᱵᱩᱡᱷᱟᱹᱣ ᱫᱟ ᱯᱟᱥᱮᱜ ᱮᱠᱫᱚᱢ ᱦᱚᱲ ᱠᱚ ᱥᱟᱹᱨᱫᱤ ᱪᱟᱵᱟ ᱮᱠᱫᱚᱢ ᱦᱟᱸᱰᱮ ᱱᱟᱰᱮ ᱟᱫᱚ ᱞᱟᱹᱭ ᱢᱮ ᱪᱮᱫ ᱞᱮᱠᱟ ᱟᱯᱮ ᱥᱮᱫ ᱜᱮ ᱠᱟᱹᱢᱤ ᱠᱚ ᱨᱮᱭᱟᱜ ᱪᱮᱫ ᱞᱮᱠᱟ ᱞᱟᱦᱟᱛᱮ ᱛᱤᱱᱟᱹᱜ ᱦᱟᱹᱵᱤᱡ ᱨᱚᱦᱚᱭ ᱠᱟᱱᱟ ᱟᱨ ᱱᱤᱛᱚᱜ ᱢᱟᱢ ᱞᱟᱹᱭ ᱠᱮᱫ ᱵᱡᱟᱨ ᱫᱟᱜ ᱠᱮᱫᱟ᱾ ᱟᱫᱚ ᱪᱮᱫ ᱞᱮᱠᱟ? ᱟᱯᱮᱫ ᱠᱟᱹᱢᱤ ᱪᱟᱵᱟ ᱧᱚᱜᱼᱟ? ᱠᱟᱱᱟ ᱥᱮ ᱨᱤᱫ ᱠᱚᱜ ᱵᱚᱞᱮ ᱱᱚᱣᱟ ᱫᱟᱜ ᱨᱮᱜᱮ ᱠᱟᱹᱴᱤᱡ ᱞᱟᱹᱭ ᱟᱞᱟᱝ ᱢᱮ
ᱟᱹᱰᱤ ᱱᱟᱯᱟᱭ ᱠᱟᱛᱷᱟ ᱱᱚᱰᱮ ᱠᱩᱠᱞᱤᱢ ᱫᱚᱦᱚ ᱠᱮᱜᱼᱟ ᱾ ᱟᱨ ᱟᱞᱮᱥᱮᱫ ᱡᱚᱠᱷᱚᱱ ᱦᱟᱜ ᱮᱢ ᱧᱮᱞᱟ ᱛᱚ ᱟᱞᱮ ᱥᱮᱫ ᱱᱚᱜ ᱚᱚᱭ ᱠᱟᱹᱢᱤ ᱠᱚᱫᱚ ᱠᱚ ᱞᱟᱜᱟᱣ ᱵᱟᱲᱟ ᱟᱠᱟᱱ ᱜᱮᱭᱟ ᱟᱹᱰᱤ ᱟᱭᱢᱟ ᱫᱤᱱ ᱠᱷᱚᱱᱚᱡ ᱜᱮᱹ᱾ ᱟᱨ ᱚᱱᱮ ᱠᱚ ᱢᱮᱱᱟ ᱟᱭᱢᱟ ᱫᱤᱱ ᱠᱷᱚᱡ ᱠᱚ ᱞᱟᱜᱟᱣ ᱠᱟᱱ ᱜᱟᱹᱪᱷᱤ ᱦᱚᱸ ᱟᱹᱰᱤ ᱫᱤᱱ ᱨᱮᱜᱮ ᱞᱟᱹᱴᱩ ᱠᱟᱱᱟᱱ ᱛᱟᱞᱮᱭᱟ᱾ ᱟᱨ ᱜᱟᱹᱪᱷᱤ ᱞᱟᱹᱴᱩ ᱠᱟᱱ ᱠᱷᱟᱹᱛᱤᱨ ᱛᱮ ᱱᱚᱜ ᱚᱭ ᱟᱭᱢᱟ ᱫᱤᱱ ᱠᱷᱚᱱᱚᱡ ᱠᱚ ᱨᱚᱦᱚᱭ ᱟᱨ ᱱᱚᱜᱼᱚᱭ ᱢᱤᱫᱵᱟᱨ ᱦᱚᱲ ᱫᱚᱠᱚ ᱨᱚᱦᱚᱭ ᱪᱟᱵᱟ ᱵᱟᱲᱟ ᱠᱮᱫᱟ᱾ ᱵᱚᱞᱮ ᱟᱹᱰᱤ ᱫᱤᱱ ᱠᱷᱚᱱᱚᱡ ᱠᱚ ᱨᱚᱦᱚᱭᱮᱫᱟ ᱛᱚ ᱢᱤᱫᱵᱟᱨ ᱦᱚᱲᱟᱜ ᱫᱚ ᱛᱤᱱᱟᱹᱜ ᱚᱱᱟ ᱢᱮᱛᱟᱜ ᱢᱮ ᱚᱱᱟ ᱡᱷᱟᱹᱨᱱᱤ ᱥᱮ ᱢᱮᱛᱟᱜ ᱢᱮ ᱡᱷᱟᱨᱱᱟ ᱵᱟᱞᱟ ᱠᱷᱮᱛ ᱚᱠᱟ ᱫᱚ ᱛᱷᱚᱲᱟ ᱜᱟᱱ ᱫᱟᱜ ᱛᱮᱜᱮ ᱤᱭᱟ. ᱞᱚᱦᱚᱫᱚᱜᱼᱟ ᱟᱫᱚ ᱚᱸᱰᱮ ᱫᱚᱦᱟᱸᱜ ᱠᱚ ᱞ ᱨᱚᱦᱚᱭ ᱪᱟᱵᱟᱟᱣᱠᱟᱜᱼᱟ᱾ ᱟᱫᱚ ᱢᱮᱛᱟᱜ ᱢᱮ ᱱᱚᱜ ᱫᱚ ᱜᱷᱟᱴᱟ ᱜᱩᱴᱩᱨ ᱨᱮ ᱥᱟᱨᱮᱡ ᱵᱟᱲᱟ ᱚᱱᱠᱟ ᱛᱮᱠᱚ ᱛᱟᱦᱮᱱᱟ᱾ ᱟᱫᱚ ᱚᱱᱟ ᱫᱚ ᱫᱟᱜ ᱨᱮᱭᱟᱜ ᱠᱚ ᱛᱟᱹᱜᱤ ᱟᱠᱟᱫ ᱛᱟᱦᱮᱸᱱᱟᱫᱚ ᱦᱚ ᱡᱚᱠᱷᱚᱱ ᱫᱟᱜ ᱠᱮᱫᱟ ᱚᱱᱠᱟᱧ ᱵᱩᱡᱷᱟᱹᱣᱫᱤᱟ ᱩᱱᱠᱩ ᱫᱚ ᱟᱨᱚᱸ ᱠᱚ ᱮᱦᱚᱵᱼᱟ᱾ ᱟᱨᱠᱚ ᱮᱦᱚᱵᱟ ᱟᱨ ᱟᱠᱚᱣᱟᱜ ᱛᱤᱱᱟᱹᱜ ᱥᱟᱨᱮᱡ ᱵᱟᱹᱠᱤᱭᱟᱜ ᱛᱤᱱᱟᱹᱜ ᱠᱷᱮᱛ ᱢᱮᱱᱟᱜ ᱛᱟᱠᱚᱣᱟ ᱚᱱᱟ ᱠᱚᱫᱚ ᱨᱚᱦᱚᱭ ᱪᱟᱵᱟᱭ ᱛᱟᱠᱚᱣᱟ ᱚᱱᱠᱟ ᱵᱩᱡᱷᱟᱹᱜ ᱠᱟᱱᱟ ᱟᱫᱚ ᱦᱤᱛᱚᱜ ᱫᱚ ᱦᱟᱸᱜ ᱚᱠᱚᱭ ᱠᱚ ᱵᱟᱠᱚ ᱪᱟᱵᱟ ᱵᱟᱲᱟᱣ ᱠᱟᱜ ᱜᱷᱟᱴᱟ ᱜᱷᱩᱴᱩ ᱨᱮ ᱛᱤᱱᱟᱹᱜ ᱜᱟᱱ ᱠᱷᱮᱛ ᱢᱮᱱᱟᱜ ᱛᱟᱠᱚᱣᱟ ᱚᱭ ᱠᱚᱫᱚ ᱮᱠᱟᱞ ᱜᱮ ᱵᱟᱠᱚ ᱨᱚᱦᱚᱭ ᱠᱟᱫᱼᱟ ᱚᱱᱟᱫᱚ ᱟᱨ ᱟᱫᱚᱢ ᱠᱚᱣᱟᱜ ᱫᱚ ᱡᱟᱹᱥᱛᱤ ᱠᱟᱭᱛᱮ ᱦᱚᱲᱟᱜ ᱫᱚ ᱢᱤᱫᱵᱟᱨ ᱦᱚᱲᱟᱜ ᱫᱚ ᱟᱹᱰᱤ ᱡᱟᱹᱥᱛᱤ ᱜᱮ ᱢᱮᱛᱟᱜᱢᱢᱮ ᱠᱷᱮᱛ ᱫᱚ ᱢᱮᱱᱟᱜ ᱛᱟᱠᱚᱣᱟ ᱩᱱᱠᱩ ᱫᱚ ᱚᱱᱠᱟ ᱵᱟᱹᱭᱦᱟᱹᱲ ᱠᱚᱨᱮ ᱵᱟᱹᱱᱩᱜ ᱛᱟᱠᱚᱣᱟ ᱛᱚ ᱩᱱᱠᱩ ᱫᱚ ᱪᱮᱫ ᱠᱚ ᱪᱤᱠᱟᱹᱭᱟ ᱩᱱᱠᱩ ᱫᱚ ᱚᱱᱟᱛᱮ ᱵᱟᱠᱚ ᱨᱚᱦᱚᱭ ᱦᱟᱛᱟᱲ ᱠᱟᱫᱟ᱾ ᱟᱨ ᱱᱤᱭᱟᱹ ᱚᱠᱟᱭ ᱫᱟᱜ ᱠᱮᱫᱟ ᱦᱟᱸᱜ ᱦᱚᱞᱟ ᱢᱟᱫᱮᱨ ᱥᱮ ᱦᱚᱞᱟ ᱜᱮ ᱟᱹᱰᱤ ᱡᱟᱹᱥᱛᱤ ᱫᱟᱜ ᱠᱟᱜᱼᱟ ᱛᱚ ᱚᱱᱟ ᱡᱚᱠᱷᱚᱱ ᱫᱟᱜ ᱧᱟᱢᱛᱮ ᱱᱤᱛᱚᱜ ᱫᱚ ᱦᱟᱜ ᱮᱠᱟᱞ ᱠᱚ ᱨᱚᱦᱚᱭ ᱛᱟᱠᱚᱣᱟ ᱥᱮ ᱟᱯᱟᱱᱯᱤᱱ ᱠᱷᱮᱛᱨᱮ ᱱᱤᱛᱚᱜ ᱫᱚᱠᱚ ᱞᱟᱜᱟᱜᱼᱟ ᱟ ᱟᱞᱮᱥᱮᱫ ᱢᱟ ᱱᱚᱜᱼᱚᱭ ᱟᱹᱰᱤ ᱜᱟᱱ ᱜᱮ ᱱᱚᱜᱼᱚᱭ ᱱᱮᱛᱟᱨ ᱠᱟᱛᱮᱫ ᱢᱟ ᱚᱱᱠᱟ ᱠᱚ ᱥᱤᱭᱟᱜ ᱠᱟᱱᱟ ᱢᱮᱛᱟᱜ ᱢᱮ ᱴᱮᱠᱴᱟᱨ ᱛᱮᱜᱮ ᱡᱚᱛᱚ ᱟᱫᱚ ᱚᱱᱟᱛᱮ ᱴᱮᱠᱴᱟᱨ ᱦᱚᱸ ᱵᱟᱢ ᱯᱟᱲᱟᱣᱟ ᱟᱪᱪᱷᱟ ᱟᱯᱮᱫ ᱚᱱᱛᱮ ᱴᱮᱠᱴᱟᱨ ᱠᱚᱛᱮ ᱠᱚ ᱥᱤ ᱵᱟᱲᱟ ᱚᱪᱚᱭᱮᱫ ᱜᱮᱭᱟ ᱥᱮ ᱵᱟᱠᱚ ᱥᱤ ᱵᱟᱲᱟ ᱚᱪᱚᱭᱮᱫᱟ᱾
ᱟᱹᱰᱤᱢᱟᱝ ᱠᱩᱠᱞᱤᱭ ᱱᱚᱶᱟ ᱫᱚᱦᱚ ᱠᱮᱫᱟᱢ ᱟᱨ ᱢᱚᱸᱪ ᱮᱢ ᱞᱟᱹᱭ ᱠᱮᱫᱟ ᱫᱚ ᱚᱠᱟᱴᱟᱜ ᱮᱢ ᱠᱩᱞᱤ ᱠᱤᱫᱤᱧ ᱴᱮᱠᱴᱚᱨ ᱨᱮᱭᱟᱜ ᱤᱭᱟᱹ ᱠᱟᱱᱟ ᱵᱚᱞᱮ ᱱᱮᱛᱟ ᱫᱚ ᱟᱞᱮᱥᱮᱫ ᱦᱚᱸ ᱡᱟᱹᱥᱛᱤ ᱠᱟᱭ ᱫᱚ ᱱᱤᱛᱚᱜ ᱫᱚ ᱜᱟᱹᱭ ᱰᱟᱝᱨᱟ ᱫᱚ ᱵᱟᱠᱚ ᱫᱚᱦᱚᱭᱮᱫ ᱠᱚᱣᱟ ᱱᱮᱛᱟᱨ ᱫᱚ ᱟᱹᱰᱤ ᱠᱚᱢ ᱜᱮ ᱦᱚᱲ ᱠᱚ ᱫᱚᱦᱚᱭᱮᱫ ᱠᱚᱣᱟ᱾ ᱟᱫᱚ ᱟᱞᱮᱮᱥᱮᱫ ᱟᱴᱚ ᱱᱛᱮ ᱫᱚ ᱠᱷᱟᱹᱞᱤ ᱴᱠᱴᱟᱨ ᱫᱚ ᱡᱟᱹᱛᱤ ᱠᱟᱜ ᱫᱚ ᱪ ᱦ ᱦᱩᱭᱩᱜ ᱠᱟᱱᱟ ᱛ ᱛᱮᱦᱮᱧ ᱵᱩᱡᱷᱟᱹᱜ ᱠᱟᱱᱟ ᱠᱟ᱾ ᱵᱚᱞᱮ ᱟᱞᱮᱥᱮᱫ ᱫᱚ ᱵᱟᱹᱫᱽ ᱵᱟᱹᱫᱽ ᱠᱟᱱᱟ ᱵᱚᱞᱮ ᱚᱱᱟ ᱥᱩᱠᱲᱟ ᱥᱩᱠᱲᱟ ᱫᱚ ᱵᱩᱨᱩᱜᱼᱟ ᱱᱟᱞ ᱱᱟ ᱠᱷᱮᱞ ᱫᱚ ᱟᱫᱚ ᱟᱹᱰᱤ ᱠᱚᱢ ᱜᱮ ᱨᱚᱦᱚᱭ ᱪᱟᱞᱟᱣ ᱠᱟᱱ ᱛᱟᱦᱮᱸ-ᱟ ᱟᱫᱚ ᱚᱱᱛᱮᱧ ᱧᱮᱞᱮᱫ ᱠᱟᱱᱟ ᱱᱚᱣᱟ ᱵᱟᱹᱫ ᱠᱚᱨᱮ ᱜᱚᱴᱟᱜ ᱜᱮ ᱫᱟᱜ ᱢᱮᱱᱟᱜᱼᱟ ᱵᱟᱝ ᱟᱫᱚ ᱚᱱᱟ ᱫᱷᱟᱣ ᱛᱮ ᱵᱩᱡᱷᱟ. ᱣ ᱫᱟ ᱯᱟᱥᱮᱫ ᱴᱟᱠᱴᱟᱨ ᱦᱟᱜ ᱯᱮᱭᱟ ᱯᱩᱱᱭᱟ ᱫᱚ ᱦᱤᱡᱩᱜ ᱜᱮᱭᱟ ᱵᱚᱞᱮ ᱮᱠᱫᱚᱢ ᱫᱤᱱ ᱢᱟᱢ ᱪᱟᱞᱟᱜᱼᱟ ᱟᱫᱚ ᱱᱤᱛ ᱫᱚ ᱴᱮᱠᱴᱟᱨ ᱟᱫᱚ ᱚᱱᱮᱧ ᱢᱮᱱ ᱠᱮᱫ ᱞᱮᱠᱟ ᱟᱞᱮᱥᱮᱫ ᱦᱚᱸ ᱱᱤᱛᱚᱜ ᱫᱚ ᱴᱠᱴᱟᱨ ᱛᱮᱚᱜ ᱫᱚᱮᱠᱴᱟᱨ ᱫᱚ ᱵᱚᱞᱮ ᱞᱟᱦᱟᱛᱮ ᱢᱟ ᱚᱱᱠᱟ ᱵᱟᱭ ᱫᱟᱜ ᱮᱫ ᱠᱟᱱᱟ ᱛᱚ ᱞᱟᱦᱟᱛᱮ ᱞᱮᱠᱟ ᱫᱚ ᱟᱫᱚ ᱱᱮᱛᱟᱨ ᱫᱚ ᱠᱟᱹᱢᱤ ᱤᱭᱟᱹ ᱜᱚᱫᱚᱜ ᱞᱟᱹᱜᱤᱫ ᱩᱥᱟᱹᱨᱟᱜ ᱞᱟᱹᱜᱤᱫ ᱦᱚᱲ ᱠᱚ ᱚᱱᱟ ᱴᱮᱨᱟᱠᱴᱟᱨ ᱛᱮᱠᱚ ᱥᱤᱭᱮᱫ ᱠᱟᱱᱟ ᱟᱨ ᱞᱟᱦᱟ ᱛᱮᱫᱚ ᱢᱤᱫᱴᱟᱝᱠᱟᱡᱟᱠᱮ ᱫᱟᱜ ᱠᱷᱩᱞᱟᱹᱣ ᱮᱮᱫ ᱠᱟᱱ ᱛᱟᱦᱮᱱᱟ ᱥᱮ ᱦᱚᱲᱜᱮ ᱵᱟᱝ ᱵᱚᱞᱮ ᱮᱠᱫᱚᱢ ᱠᱟᱹᱢᱤ ᱜᱮ ᱱᱟᱦᱟᱜ ᱚᱭ ᱫᱟᱜ ᱢᱮᱱᱟᱜ ᱜᱮᱭᱟ ᱦᱟᱱᱛᱮ ᱫᱚ ᱚᱱᱠᱟ ᱵᱟᱝ ᱠᱟᱱᱟ ᱫᱟᱜ ᱜᱲᱟᱜ ᱩᱰᱩᱠᱟ ᱯᱮᱨᱮᱡ ᱮᱱᱟ ᱟᱸᱡᱮᱫᱚᱜᱼᱟ ᱟᱫᱚ ᱚᱱᱟᱛᱮ ᱦᱚᱲ ᱫᱚ ᱱᱮᱛᱟᱨ ᱫᱚ ᱜᱟᱹᱭ ᱰᱟᱝᱨᱟ ᱫᱩᱠᱩ ᱟᱰᱤ ᱠᱚᱢ ᱢᱟᱛᱨᱟ ᱨᱮ ᱢᱤᱫ ᱵᱟᱨ ᱦᱚᱲ ᱜᱤ᱾ ᱟᱨ ᱵᱟᱠᱷᱟᱡ ᱫᱚ ᱡᱟᱹᱥᱛᱤ ᱠᱟᱭ ᱫᱚ ᱴᱮᱠᱴᱚᱨ ᱛᱮᱜᱮ᱾ ᱟᱨ ᱴᱮᱠᱴᱚᱨ ᱵᱟᱢ ᱞᱟᱜᱟᱣ ᱞᱮᱠᱷᱟᱱ ᱠᱟᱢᱤ ᱦᱚᱸ ᱵᱟᱝ ᱩᱥᱟᱹᱨᱟᱜᱼᱟ, ᱥᱮ ᱵᱟᱝ ᱞᱟᱦᱟᱜᱼᱟ᱾ ᱟᱫᱚ ᱚᱱᱟᱛᱮ ᱱᱮᱛᱟᱨ ᱫᱚ ᱴᱨᱮᱠᱴᱚᱨ ᱜᱮ ᱡᱟᱥᱛᱤ ᱠᱚ ᱤᱭᱩᱡᱮ ᱠᱟᱱᱟ ᱟᱞᱮ ᱥᱮᱜ ᱦᱚᱸ ᱟᱯᱮᱥᱮᱜ ᱜᱮ ᱯᱟᱥᱮᱜ᱾ ᱟᱫᱚ ᱚᱱᱟᱜᱮ ᱞᱟᱹᱭ ᱛᱟᱞᱟᱝ ᱢᱮ ᱢᱤᱜ ᱵᱟᱨ ᱠᱟᱛᱷᱟ ᱵᱚᱞᱮ᱾ ᱪᱮᱜ ᱞᱮᱠᱟ ᱵᱚᱞᱮ ᱱᱮᱛᱟᱨ ᱱᱚᱣᱟ ᱠᱟᱹ ᱠᱟᱹᱢᱤ ᱫᱤᱱ ᱵᱚᱞᱮ ᱟᱯᱮᱥᱮᱫ ᱱᱚᱣᱟ ᱠᱟᱢᱤ ᱫᱤᱱ ᱛᱚᱨᱮ ᱪᱮᱫ ᱠᱚ ᱞᱟᱜᱟᱣ ᱜᱮᱭᱟ ᱠᱚ ᱦᱳᱲᱳ ᱨᱮ? ᱡᱟᱦᱱᱟᱜ ᱰᱤᱭᱮᱯᱤ ᱚᱱᱟ ᱤᱭᱟᱹ ᱵᱚᱞᱮ ᱠᱷᱟᱫ ᱡᱤᱱᱤᱥ ᱠᱚ? ᱞᱟᱜᱟᱣᱟᱠᱩ ᱥᱮ ᱵᱟᱠᱩ ᱞᱟᱜᱟᱣᱟ ᱦᱳᱲᱳ ᱠᱚᱨᱮ?
ᱦᱩᱸ ᱟᱰᱤ ᱱᱟᱯᱟᱭ, ᱟᱨ ᱟᱰᱤ ᱱᱟᱯᱟᱭ ᱱᱚᱸᱰᱮ ᱠᱟᱛᱷᱟᱢ ᱞᱟᱹᱭ ᱠᱮᱜᱼᱟ ᱡᱮ ᱟᱯᱮ ᱥᱮᱜ ᱦᱚᱸ ᱱᱚᱝᱠᱟ ᱜᱮ ᱴᱮᱠᱴᱟᱨ ᱠᱚᱠᱚ ᱤᱫᱤᱭᱟ, ᱟᱨ ᱟᱞᱮ ᱥᱮᱫ ᱦᱚᱧ ᱧᱮᱞ ᱠᱟᱫᱟ ᱱᱚᱣᱟ ᱦᱚᱸ ᱟᱹᱰᱤ ᱡᱟᱹᱥᱛᱤ ᱜᱮ ᱢᱮᱛᱟᱜ ᱢᱮ ᱚᱱᱟ ᱤᱭᱟᱹᱨᱮ ᱚᱠᱟ ᱥᱮᱫ ᱫᱚ ᱦᱟᱜ ᱢᱮᱛᱟᱜ ᱢᱮ ᱜᱷᱟᱴᱟᱼ ᱜᱷᱩᱴᱩ ᱜᱮᱭᱟ ᱥᱮ ᱚᱱᱟ ᱯᱤᱰᱷᱟᱹ ᱠᱚᱦᱚᱸ ᱞᱟᱹᱴᱩ ᱞᱟᱹᱴᱩ ᱜᱮᱭᱟ ᱚᱠᱟ ᱴᱷᱮᱡ ᱫᱚ ᱴᱨᱟᱠᱴᱟᱨ ᱠᱚ ᱚᱱᱠᱟ ᱵᱟᱝ ᱪᱟᱞᱟᱜᱼᱟ ᱟᱫᱚ ᱚᱸᱰᱮᱧ ᱧᱮᱞ ᱠᱮᱫᱟ ᱡᱮ ᱚᱸᱰᱮ ᱫᱚ ᱮᱠᱟᱞ ᱜᱮ ᱴᱮᱠᱴᱟᱨ ᱫᱚ ᱵᱟᱠᱚ ᱤᱫᱤᱭᱟ ᱚᱸᱰᱮ ᱫᱚ ᱮᱠᱟᱞ ᱰᱟᱝᱜᱨᱟ ᱛᱮᱜᱮ ᱥᱮ ᱜᱟᱹᱭ ᱛᱤᱜᱤ ᱥᱤᱭᱚᱜ ᱦᱩᱭᱩᱜᱼᱟ ᱰᱟᱝᱨᱟ ᱠᱟᱰᱟ ᱛᱤᱜᱤ ᱱᱟᱦᱮᱞ ᱛᱤᱜᱤ᱾ ᱟᱨ ᱚᱸᱰᱮ ᱫᱚ ᱚᱱᱟ ᱤᱭᱟᱹ ᱛᱮᱜᱮ ᱥᱤᱭᱚᱜ ᱦᱩᱭᱩᱜᱼᱟ ᱚᱸᱰᱮ ᱫᱚ ᱵᱟᱠᱚ ᱤᱫᱤᱭᱟ ᱵᱟᱝ ᱪᱟᱞᱟᱜᱼᱟ ᱪᱟᱞᱟᱣ ᱜᱤ ᱟᱨ ᱵᱟᱠᱷᱟᱡ ᱫᱚ ᱫᱟᱨᱟᱝ ᱜᱮᱭᱟ ᱥᱮ ᱢᱮᱛᱟᱜ ᱢᱮ, ᱢᱮᱱᱟᱜ ᱨᱮᱸᱦᱚᱸ ᱵᱚᱞᱮ, ᱫᱷᱤᱨᱤ ᱠᱚ ᱢᱮᱱᱟᱜᱼᱟ᱾ ᱵᱚᱞᱮ ᱚᱝᱠᱟ ᱤᱭᱟᱹ ᱵᱟᱱᱩᱜ ᱠᱟᱫᱟ ᱟᱫᱚ ᱚᱱᱟ ᱤᱭᱟᱹ ᱫᱚ ᱦᱟᱸᱜ ᱵᱟᱠᱚ ᱥᱤᱭᱚᱜᱼᱟ᱾ ᱟᱫᱚ ᱦᱮᱸ ᱢᱟ ᱱᱚᱜᱼᱚ ᱱᱚᱰᱮ ᱟᱢ ᱠᱩᱠᱞᱤᱢ ᱫᱚᱦᱚ ᱞᱮᱜᱼᱟ ᱡᱮ ᱟᱞᱮᱥᱮᱜ ᱫᱚ ᱱᱚᱣᱟ ᱰᱤ ᱮ ᱯᱤ ᱥᱮ ᱵᱟᱭᱩᱨᱤᱭᱟᱹ ᱠᱚ ᱢᱮᱛᱟᱜ ᱠᱟᱱᱟ ᱱᱚᱣᱟ᱾ ᱚᱠᱟᱴᱟᱜ ᱥᱟᱦᱟᱨ ᱵᱚᱱ ᱢᱮᱛᱟᱜᱼᱟ ᱦᱮᱥᱮ ᱱᱚᱨᱢᱟᱞ ᱤᱭᱟᱹ ᱛᱮ᱾ ᱫᱮᱱ ᱱᱟᱣᱟ ᱠᱚᱠᱚ ᱞᱟᱜᱟᱣᱟ ᱥᱮ ᱵᱟᱝ? ᱫᱟ ᱟᱞᱮᱥᱮᱫ ᱡᱚᱠᱷᱚᱱᱮᱢ ᱧᱮᱞᱟ ᱛᱚ ᱡᱚᱛᱚ ᱨᱮᱜᱮ ᱛᱤᱱᱟᱹᱜ ᱵᱚᱞᱮ ᱢᱮᱛᱟᱜ ᱢᱮ ᱡᱚᱱᱰᱨᱟ ᱠᱟᱱ ᱥᱮ ᱛᱤᱱᱟᱹᱜ ᱚᱱᱟ ᱟᱯᱷᱚᱨ ᱠᱟᱱ ᱟᱯᱷᱚᱨ ᱨᱮᱦᱚᱸ ᱤᱭᱩᱨᱤᱭᱟᱹ ᱠᱚ ᱞᱟᱜᱟᱣ ᱜᱮᱭᱟ᱾ ᱟᱨ ᱡᱚᱱᱰᱭᱟᱨ ᱡᱚᱱᱰᱨᱟ ᱨᱮᱦᱚᱸ ᱡᱩᱫᱤᱢ ᱪᱟᱥ ᱠᱟᱜᱼᱟ ᱚᱸᱰᱮ ᱦᱚᱸᱠᱚ ᱞᱟᱜᱟᱣ ᱜᱮᱭᱟ ᱯᱩ ᱥᱳᱢᱳᱭ᱾ ᱟᱨ ᱤᱱᱟᱹ ᱵᱟᱛ ᱠᱟᱛᱮ ᱛᱤᱱᱟᱹᱜ ᱪᱟᱥᱵᱟᱥ ᱢᱮᱱᱟᱜᱼᱟ ᱵᱚᱞᱮ ᱵᱟᱹᱭᱦᱟᱹᱲ ᱨᱮ ᱵᱚᱞᱮ ᱟᱠᱷᱨᱤᱧ ᱟᱱᱛᱮᱢ ᱪᱟᱥ ᱠᱟᱜᱼᱟ ᱥᱮ ᱢᱮᱛᱟᱜ ᱢᱮ ᱮᱹᱭᱥᱮᱹ ᱠᱷᱟᱞᱤ ᱚᱱᱟ ᱚᱲᱟᱜ ᱨᱮ ᱵᱷᱩᱨ ᱚᱱᱟ ᱥᱟᱵᱽᱡᱤ ᱠᱚᱨᱮ ᱚᱠᱟᱢ ᱪᱟᱥᱟ ᱚᱸᱰᱮᱜᱮ ᱵᱟᱫ ᱠᱟᱛᱮᱫ ᱵᱚᱞᱮ ᱵᱟᱠᱤ ᱛᱤᱱᱟᱹᱜ ᱪᱟᱥᱵᱟᱥ ᱦᱩᱭᱩᱜᱼᱟ᱾ ᱡᱚᱛᱚ ᱨᱮᱜᱮ ᱡᱟᱥᱛᱤ ᱫᱚ ᱥᱟᱦᱟᱨ ᱜᱮᱠᱚ ᱞᱟᱜᱟᱣᱫᱟ ᱥᱟᱨ ᱜᱮᱠᱩ ᱡᱚᱢᱫᱟ᱾ ᱟᱫᱚ ᱚᱱᱟ ᱤᱭᱟᱹᱛᱮᱧ ᱢᱮᱱ ᱫᱟ ᱵᱚᱞᱮ ᱟᱰᱤ ᱡᱟᱹᱥᱛᱤ ᱜᱮ ᱱᱚᱜᱼᱚᱭ ᱟᱞᱮ ᱥᱮᱨ ᱦᱚᱸ ᱜᱚᱴᱟ ᱜᱮᱠᱚ ᱞᱟᱜᱟᱣᱫᱟ᱾ ᱟᱨ ᱡᱟᱹᱥᱛᱤ ᱠᱟᱭᱛᱮ ᱱᱮᱛᱟᱨ ᱢᱟ ᱚᱱᱟ ᱦᱩᱲᱩ ᱨᱚᱦᱚᱭ ᱞᱟᱦᱟᱨᱮ ᱢᱤᱫ ᱫᱷᱚᱢ ᱠᱚ ᱞᱟᱜᱟᱣᱟ ᱥᱟᱦᱟᱨ᱾ ᱢᱮᱛᱟᱜ ᱢᱮ ᱚᱱᱟ ᱰᱤ ᱮ ᱯᱤ ᱛᱷᱚᱲᱟ ᱜᱟᱱ ᱟᱨ ᱚᱱᱟ ᱢᱮᱛᱟᱜ ᱢᱮ ᱚᱱᱟ ᱪᱮᱫ ᱠᱚ ᱢᱮᱛᱟᱜᱼᱟ᱾ ᱚᱱᱟ ᱤᱭᱩᱨᱤᱭᱟᱹ ᱚᱱᱟᱜᱤ ᱰᱷᱮᱨ ᱧᱚᱜ ᱠᱚ ᱞᱟᱜᱟᱣᱟ ᱟᱨ ᱚᱱᱟ ᱠᱚ ᱞᱟᱜᱟᱣ ᱵᱟᱲᱟ ᱠᱟᱛᱮᱜ ᱦᱚᱸ ᱚᱱᱟ ᱩᱥᱟᱹᱨᱟ ᱚᱱᱟ ᱠᱚ ᱢᱮᱱᱟᱜᱼᱟ ᱞᱟᱹᱴᱩ ᱵᱟᱲᱟ ᱜᱚᱫᱚᱜᱼᱟ ᱦᱩᱲᱩ ᱠᱚᱸᱦᱚᱸ ᱠᱮᱴᱮᱡ ᱜᱚᱫᱚᱜᱼᱟ᱾ ᱟᱫᱚ ᱦᱟᱸᱜ ᱤᱱᱟᱹ ᱵᱟᱫᱽ ᱫᱚ ᱢᱮᱛᱟᱢᱟ ᱟᱨ ᱢᱤᱫ ᱫᱷᱚᱢ ᱥᱟᱦᱟᱨ ᱠᱚ ᱞᱟᱜᱟᱣᱟ ᱦᱟᱸᱜ ᱚᱱᱟ ᱞᱟᱴᱩ ᱧᱚᱜ ᱠᱟᱛᱮᱫ ᱠᱷᱤᱨ ᱛᱟᱱ ᱛᱮᱫᱚ ᱦᱩᱭ ᱵᱟᱲᱟᱭᱱᱟ ᱥᱟᱦᱟᱨ ᱞᱟᱜᱟᱣ ᱫᱚ ᱯᱷᱤᱨ ᱛᱟᱱ ᱛᱮᱫᱚ ᱦᱮᱲᱦᱮᱫ ᱥᱮᱫᱜᱤᱢ ᱪᱟᱞᱟᱜ ᱦᱩᱭᱩᱜᱼᱟ ᱦᱮᱲᱦᱮᱫ ᱵᱟᱲᱟ ᱵᱟᱝ ᱦᱮᱲᱦᱮᱫ ᱞᱟᱜᱟ ᱦᱮᱲᱦᱮᱫ ᱵᱟᱲᱟ ᱠᱟᱛᱮᱫ ᱜᱮ ᱦᱟᱸᱜ ᱥᱟᱨ ᱫᱚᱠᱚ ᱞᱟᱜᱟᱣᱜᱼᱟ ᱟᱨᱠᱷᱟᱡ ᱫᱚ ᱚᱱᱟ ᱜᱷᱟᱥ ᱠᱚ ᱡᱟᱱᱟᱢᱚᱜᱼᱟ ᱟᱹᱰᱤ ᱡᱟᱹᱥᱛᱤ ᱜᱤ ᱟᱪᱪᱷᱟ ᱟᱯᱮᱥᱮᱫ ᱦᱟᱸᱜᱤᱧ ᱠᱩᱞᱤᱭᱮᱫ ᱢᱮ ᱡᱮ ᱛᱤᱱ ᱥᱚᱢᱚᱭ ᱛᱤᱱ ᱥᱚᱢᱚᱭ ᱟᱯᱮ ᱥᱮᱫ ᱫᱚ ᱥᱟᱦᱟᱨ ᱠᱚᱫᱚ ᱠᱚ ᱞᱟᱜᱟᱣ ᱵᱟᱲᱟᱭ ᱜᱮᱭᱟ
ᱴᱷᱤᱠ ᱜᱤᱭᱟᱹᱧ ᱟᱰᱤ ᱢᱚᱸᱡᱽ ᱱᱚᱣᱟ ᱠᱟᱛᱷᱟᱢ ᱞᱟᱹᱭ ᱠᱮᱫᱟ ᱟᱨ ᱱᱚᱣᱟ ᱛᱟᱞᱟᱨᱮ ᱤᱧ ᱴᱷᱮᱡ ᱦᱚᱸ ᱟᱰᱤ ᱢᱚᱸᱡᱽ ᱠᱩᱠᱞᱤᱢ ᱫᱚᱦᱚ ᱠᱮᱫᱟ ᱱᱚᱣᱟ ᱥᱟᱦᱟᱨ ᱵᱟᱨᱮᱛᱮ ᱪᱮᱫ ᱠᱟ ᱠᱚ ᱞᱟᱜᱟᱣᱟ ᱪᱮᱫ ᱞᱮᱠᱟ ᱵᱟᱝ ᱴᱤᱡ ᱤᱧ ᱞᱟᱹᱭ ᱞᱟᱝᱟ ᱱᱚᱣᱟ ᱵᱟᱨᱮᱛᱮ ᱟᱞᱮ ᱥᱮᱫ ᱦᱚᱸ ᱱᱚᱣᱟ ᱥᱟᱦᱟᱨ ᱫᱚ ᱵᱟᱠᱚ ᱤᱭᱟᱹᱭᱟ ᱱᱚᱝᱠᱟ ᱠᱚ ᱞᱟᱜᱟᱣᱟ ᱵᱚᱞᱮ ᱢᱟᱞᱮᱭᱟ ᱜᱟᱹᱪᱷᱤ ᱛᱤᱨᱮ ᱦᱩᱲᱩᱝᱚᱜᱼᱟ ᱯᱷᱚᱨᱚᱢ ᱟᱯᱷᱚᱨ ᱥᱚᱢᱚᱭ ᱦᱚᱸ ᱢᱤᱫ ᱫᱷᱚᱢ ᱚᱱᱟ ᱰᱤ ᱮ ᱯᱤ ᱠᱩ ᱞᱟᱜᱟᱣᱟ ᱚᱱᱟ ᱦᱩᱲᱩ ᱮᱨ ᱦᱩᱲᱩ ᱠᱷᱚᱨᱟ ᱩᱱ ᱥᱚᱢᱚᱭ ᱦᱚᱸ ᱰᱤᱭᱮᱯᱤ ᱞᱮ ᱞᱟᱜᱟᱣᱟ
ᱡᱮᱢᱚᱱ ᱵᱚᱞᱮ ᱚᱱᱟ ᱜᱟᱹᱪᱷᱤ ᱵᱚᱞᱮ ᱢᱚᱸᱡᱽ ᱛᱮ ᱫᱟᱨᱮ ᱜᱚᱫᱚᱜᱼᱟᱨ ᱢᱚᱸᱡᱽ ᱧᱚᱜ ᱵᱚᱞᱮ ᱩᱥᱟᱹᱨᱟ ᱡᱟᱱᱟᱢᱚᱜᱼᱟ ᱚᱱᱟ ᱫᱚ ᱟᱨ ᱛᱤ ᱨᱮᱦᱟᱸᱜ ᱚᱱᱟ ᱜᱟᱹᱪᱷᱤ ᱦᱚᱸ ᱞᱟᱹᱴᱩ ᱧᱚᱜᱚᱜᱼᱟ ᱜᱟᱹᱪᱷᱤ ᱞᱟᱹᱴᱩ ᱧᱚᱜᱼᱟ ᱧᱮᱞᱫᱟ ᱵᱚᱞᱮ ᱠᱮᱴᱮᱡ ᱮᱱᱟ ᱫᱟᱨᱮ ᱠᱚ ᱛᱷᱚᱲᱟ ᱜᱟᱱ ᱛᱷᱚᱲᱟ ᱜᱟᱱ ᱵᱞᱮᱠ ᱥᱩᱭ ᱠᱚ ᱛᱷᱚᱲ ᱜᱟᱱ ᱞᱟᱹᱴᱩ ᱧᱚᱜ ᱛᱚ ᱩᱱ ᱥᱚᱢᱚᱭ ᱨᱭᱤᱭᱟᱹ ᱞᱮ ᱪᱷᱤᱴᱟᱹᱣ ᱟᱜᱼᱟ ᱜᱟᱪᱷᱤ ᱨᱮ ᱡᱮᱢᱚᱱ ᱚᱱᱟ ᱜᱟᱹᱪᱷᱤ ᱢᱚᱡᱽ ᱛᱮ ᱢᱚᱴᱟ ᱧᱚᱜᱼᱟ ᱟᱨ ᱞᱟᱹᱴᱩ ᱜᱚᱫᱚᱜ ᱩᱥᱟᱹᱨᱟ ᱵᱚᱞᱮ ᱟᱨ ᱨᱚᱝ ᱦᱚᱸ ᱦᱩᱲᱩ ᱨᱮ ᱢᱚᱡᱽ ᱧᱚᱜᱼᱟ ᱚᱱᱟ ᱜᱟᱹᱪᱷᱤ ᱛᱤᱱᱟᱹᱜ ᱢᱚᱡ ᱧᱮᱞᱚᱜᱼᱟ ᱦᱮᱱᱫᱮ ᱧᱚᱜ
ᱦ
ᱟᱨ ᱛᱟᱭᱚᱢ ᱛᱮᱫᱚ ᱮᱛᱮᱫ ᱚᱱᱟ ᱫᱚ ᱞᱟᱹᱴᱩᱜᱼᱟ ᱛᱟᱭᱚᱢᱛᱮ ᱚᱱᱟ ᱨᱚᱦᱚᱭ ᱦᱩᱭᱩᱜ ᱠᱷᱟᱡ ᱫᱚ ᱫᱟᱜ ᱯᱮᱨᱮᱡ ᱵᱟᱲᱟ ᱞᱮᱱᱠᱷᱟᱱᱡ ᱫᱚ ᱚᱱᱟ ᱜᱟᱹᱪᱷᱤ ᱠᱚ ᱛᱩᱫ ᱚ ᱛᱟᱭᱚᱢᱛᱮ ᱦᱩᱲᱩ ᱨᱚᱦᱚᱭ ᱞᱟᱦᱟᱨᱮ ᱚᱱᱮ ᱜᱟᱹᱪᱷᱤ ᱦᱚᱲ ᱠᱚᱢ ᱞᱚᱥᱚᱫ ᱠᱮᱫᱟ ᱛᱟᱭᱚᱢᱛᱮ ᱚᱱᱟ ᱵᱟᱞᱮᱭᱟᱜ ᱱᱚᱝᱠᱟ ᱠᱟᱱᱟ ᱵᱚᱞᱮ ᱯᱟᱭᱥᱟ ᱢᱮᱱᱟᱜ ᱛᱟᱢ ᱠᱷᱟ ᱮ ᱥᱴᱚᱠ ᱜᱮᱛᱟᱢᱟ ᱛᱚᱵᱮ ᱦᱩᱲᱩ ᱨᱚᱦᱚᱭ ᱞᱟᱦᱟ ᱨᱮᱜᱮ ᱵᱚᱞᱮ ᱚᱱᱟ ᱠᱷᱮᱛ ᱠᱚ ᱪᱷᱤᱴᱟᱹᱣ ᱟᱠᱚ ᱚᱱᱟ ᱫᱚ ᱵᱚᱞᱮ ᱚᱱᱟ ᱫᱚ ᱥᱩᱵᱤᱫᱟ ᱢᱮᱱᱟᱜᱼᱟ ᱵᱚᱞᱮ
ᱦ
ᱵᱚᱞᱮ ᱚᱱᱟ ᱫᱚ ᱢᱟᱱᱮ ᱢᱞ ᱦᱩᱲᱩᱢ ᱨᱚᱦᱚᱭ ᱴᱷᱤᱠ ᱠᱟᱛᱮ ᱦᱟᱸᱰᱮ ᱱᱟᱰᱮ ᱮᱨ ᱟᱢ ᱪᱷᱤᱴᱟᱹᱣ ᱟᱢ ᱛᱚᱵᱮ ᱦᱟᱸᱰᱮ ᱱᱟᱰᱮ ᱱᱟᱞᱟ ᱛᱮ ᱛᱟᱲᱟᱢ ᱦᱩᱭᱩᱜ ᱛᱟᱢᱟ ᱟᱫᱚ ᱚᱱᱟ ᱤᱭᱟᱹᱛᱮ ᱵᱚᱞᱮ ᱟᱡ ᱟᱪᱪ ᱤᱭᱟᱹ ᱠᱟᱜ ᱠᱷᱟᱡ ᱫᱚᱚᱞᱮ ᱡᱚᱜᱟᱣ ᱠᱟᱜ ᱠᱷᱟᱱ ᱵᱚᱞᱮ ᱚᱱᱟ ᱞᱟᱦᱟᱨᱮᱢ ᱟᱹᱜᱩ ᱠᱫ ᱠᱷᱟᱡ ᱫᱚ ᱚᱱᱟ ᱦᱩᱲᱩ ᱨᱚᱦᱚᱭ ᱞᱟᱦᱟ ᱨᱮᱜᱮ ᱚᱱᱟ ᱠᱷᱮᱛ ᱨᱮ ᱜᱚᱴᱟ ᱠᱚ ᱮᱨ ᱞᱟᱦᱟᱭᱟ ᱪᱷᱤᱴᱟᱹ ᱞᱟᱦᱟ ᱭᱟᱠᱚ ᱟᱨ ᱟᱨ ᱤᱱᱟᱹ ᱵᱟᱫ ᱠᱚ ᱨᱚᱦᱚᱭᱟ
ᱦ
ᱟᱨ ᱟᱫᱚᱢ ᱦᱚᱲ ᱫᱚ ᱚᱠᱟ ᱢᱮ ᱚᱠᱟ ᱢᱟᱞᱮᱭᱟ ᱵᱟᱭ ᱚᱯᱥᱚᱨ ᱞᱮᱱᱟ ᱟᱹᱜᱩ ᱛᱚᱵᱮ ᱨᱚᱦᱚᱭ ᱞᱟᱦᱟᱭᱟᱭ ᱤᱥᱠᱮᱵᱟᱫᱽ ᱵᱟᱨ ᱯᱮ ᱫᱩᱦᱟᱛ ᱠᱮᱴᱮᱡᱼᱟ ᱟᱨᱦᱮᱡ ᱧᱚᱜᱼᱟ ᱛᱷᱚᱲᱟ ᱜᱟᱱ ᱚᱱᱟ ᱦᱟᱥᱟᱮ ᱥᱟᱵ ᱴᱷᱤᱠᱚᱜᱼᱟ ᱛᱟᱭᱚᱢ ᱛᱮ
ᱦ
ᱚᱱᱟ ᱥᱟᱨ ᱠᱚ ᱞᱟᱜᱟᱣᱟᱜᱼᱟ ᱟᱫᱚ ᱚᱱᱟ ᱫᱚ ᱫᱤᱠᱠᱟᱛ ᱧᱚᱜ ᱜᱮᱭᱟ ᱚᱱᱟ ᱯᱷᱪᱞᱟᱹᱜ ᱦᱩᱭᱩᱜᱼᱟ ᱯᱷᱤᱨᱨᱤ ᱛᱟᱲᱟᱢ ᱵᱟᱢ ᱧᱟᱢᱟ ᱟᱫᱚ ᱚᱱᱟ ᱠᱷᱚᱡ ᱩᱛᱟᱹᱨᱟ ᱵᱚᱞᱮ ᱟᱞᱮ ᱫᱚ ᱦᱟᱢᱮᱥᱟ ᱞᱮ ᱞᱟᱜᱟᱣᱟᱞᱮ ᱚᱱᱟ ᱦᱩᱲᱩ ᱞᱮ ᱨᱚᱦᱚᱭ ᱮᱦᱚᱵᱚᱜᱼᱟᱞᱮ ᱨᱚᱦ ᱞᱚᱥᱚᱫᱟᱞᱮ ᱟᱞᱮ ᱞᱟᱜᱟᱣ ᱚᱱᱟᱞᱮ ᱮᱨ ᱟᱞᱮ ᱟᱥᱠᱮ ᱵᱟᱫᱽ ᱞᱮ ᱨᱚᱦᱚᱭᱟᱞᱮ
ᱦᱮᱸ
ᱚᱱᱟ ᱫᱚ ᱯᱷᱟᱥᱴ ᱫᱚᱢ ᱦᱩᱭᱱᱟ ᱚᱱᱟ ᱟᱫᱚᱢ ᱦᱚᱲ ᱫᱚᱠᱚ ᱢᱮᱥᱟᱞ ᱜᱮᱭᱟ ᱠᱚ ᱰᱤ ᱮ ᱯᱤ ᱟᱨ ᱚᱱᱟ ᱤᱩᱨᱤᱭᱟ ᱠᱚ ᱢᱮᱥᱟᱞ ᱠᱟᱛᱮᱮᱫ ᱠᱚ ᱮᱨ ᱜᱮᱭᱟ ᱟᱨ ᱟᱞᱮ ᱦᱚᱸᱞᱮ ᱟᱵᱟᱪ ᱠᱟᱜ ᱜᱮᱭᱟᱞᱮ ᱚᱱᱟ ᱛᱮᱦᱚᱸ ᱵᱚᱞᱮ ᱢᱮᱥᱟᱞ ᱟᱞᱮ ᱟᱨᱞᱮ ᱮᱨᱟ ᱟᱨ ᱚᱠᱟ ᱫᱚ ᱮᱠᱮᱱ ᱰᱤ ᱮ ᱯᱤ ᱜᱮ ᱞᱮ ᱮᱨᱟ ᱟᱨ ᱡᱟᱹᱥᱛᱤᱵᱟᱨ ᱞᱟᱹᱴᱩᱜᱼᱟ ᱜᱟᱹᱪᱷᱤ ᱠᱮᱴᱮᱡᱚᱜᱼᱟ ᱚᱱᱟ ᱜᱷᱟᱥ ᱠᱚ ᱡᱟᱱᱟᱢᱚᱜᱼᱟ ᱟᱫᱚ ᱦᱮᱲᱦᱮᱫ ᱦᱮᱲᱦᱮᱫ ᱦᱩᱭᱩᱜ ᱟ ᱦᱮᱲᱦᱮᱫ ᱵᱟᱫ ᱠᱟᱛᱮᱫ ᱜᱮ ᱞᱟᱦᱟ ᱤᱱᱟᱹ ᱵᱟᱫ ᱜᱮᱤᱚᱱᱟ ᱰᱤ ᱮ ᱯᱤ ᱞᱮ ᱪᱷᱩᱴᱟᱹᱣ ᱟᱜ ᱟ ᱰᱤᱭ ᱮᱯ ᱞᱮ ᱪᱷᱤᱴᱟᱹᱣ ᱪᱷᱤᱴᱟᱹᱣ ᱟᱜ ᱟ ᱟᱨ ᱤᱱᱟᱹᱜᱮ ᱞᱟᱥᱴ ᱞᱟᱜᱟᱣ ᱠᱟᱱᱟ ᱮᱥᱠᱮ ᱵᱟᱫᱽ ᱫᱚᱞᱮ ᱧᱮᱞᱟ ᱵᱚᱞᱮ ᱚᱠᱟ ᱠᱚ ᱨᱮᱪᱚ ᱯᱟᱥᱮᱡ ᱢᱚᱡᱽ ᱛᱮ ᱵᱟᱢ ᱪᱷᱩᱴᱟᱹᱣ ᱧᱟᱢᱟ ᱞᱮᱫᱟ᱾ ᱟᱫᱟ ᱚᱱᱟ ᱠᱚᱨᱮ ᱫᱚ ᱵᱚᱞᱮ ᱪᱟᱯᱟᱜ ᱵᱟᱲᱟᱭᱟ ᱦᱟᱱᱰᱮ ᱱᱟᱱᱰᱮ ᱠᱚᱨᱮ ᱵᱟ ᱦᱟᱱᱰᱮ ᱦᱟᱛᱟᱣ ᱤᱫᱤᱜ ᱨᱮᱰᱤ ᱮ ᱦᱟᱛᱟᱣ ᱵᱟᱲᱟ ᱠᱟᱛᱮ ᱱᱚᱰᱮ ᱫᱚ ᱯᱟᱮᱡ ᱢᱚᱸᱡᱽ ᱛᱮ ᱵᱟᱹᱧ ᱪᱷᱤᱴᱟᱹᱣ ᱧᱟᱢ ᱞᱮᱫᱟ ᱱᱚᱝᱠᱟ ᱨᱚᱝ ᱢᱚᱸᱡᱽ ᱛᱮ ᱵᱟᱝ ᱨᱟᱠᱟᱵ ᱠᱟᱱᱟ ᱥᱮ ᱯᱷᱮᱰ ᱧᱚᱜ ᱜᱮ ᱫᱟᱨᱮ ᱱᱚᱣᱟ ᱠᱚᱨᱮ ᱞᱟᱜᱟᱣ ᱦᱩᱭᱩᱜᱼᱟ᱾ ᱤᱥᱠᱮ ᱵᱟᱫᱽ ᱫᱚ ᱛᱷᱚᱲᱟ ᱚᱱᱟ ᱤᱭᱟᱹ ᱤᱭᱟᱹᱜ ᱞᱟᱦᱟᱮ ᱚᱱᱟ ᱛᱤᱨᱮ ᱦᱩᱲᱩ ᱯᱚᱴᱮᱜᱼᱟ᱾ ᱩᱱ ᱥᱚᱢᱚᱭ ᱞᱮ ᱧᱮᱞ ᱠᱚᱣᱟ ᱛᱤᱡᱩ ᱠᱚ ᱞᱟᱜᱟᱜᱼᱟ᱾ ᱠᱚ ᱪᱚᱝ ᱚᱱᱟ ᱠᱚ ᱡᱚᱢᱟᱠᱚ ᱦᱩᱲᱩ ᱠᱚ ᱟᱹᱰᱤ ᱠᱟᱡᱟᱠ ᱠᱚ ᱡᱚᱢ ᱜᱮᱭᱟ ᱩᱱᱠᱩ ᱪᱤᱞᱤ ᱛᱤᱡᱩ ᱠᱚᱪᱚᱝ ᱚᱱᱟ ᱥᱚᱣᱟᱲᱤ ᱠᱚ ᱛᱟᱦᱮᱸᱱᱟ ᱚᱱᱟᱨᱮ᱾ ᱛᱚ ᱚᱱᱟ ᱵᱟᱫᱽ ᱫᱚ ᱞᱮ ᱧᱮᱞ ᱟᱞᱮ ᱪᱮᱫ ᱞᱮᱠᱟ ᱦᱩᱬᱩ ᱪᱮᱫ ᱚᱵᱥᱛᱟ ᱨᱮ ᱢᱮᱱᱟᱜᱼᱟ᱾ ᱚᱱᱟ ᱵᱟᱫᱞᱮ ᱥᱯᱨᱮᱭᱟ ᱚᱱᱟ ᱵᱷᱤᱴᱟᱢᱤᱱ ᱠᱚᱞᱮ ᱥᱯᱨᱮᱭᱟ ᱡᱮᱢᱚᱱ ᱛᱤᱡᱩ ᱠᱷᱚᱡ ᱵᱟᱧᱪᱟᱜᱼᱟ ᱵᱚᱞᱮ᱾ ᱚᱱᱮ ᱱᱚᱝᱠᱟ ᱠᱟᱱᱟ ᱟᱞᱭᱟᱜ ᱥᱤᱥᱴᱮᱢ ᱫᱚ ᱟᱨ ᱟᱯᱮ ᱥᱮᱫ ᱞᱟᱹᱭᱢᱮ ᱛᱷᱚᱲᱟ ᱜᱟᱱ ᱪᱮᱫᱞᱮᱠᱟ? ᱚᱱᱠᱟ ᱱᱚᱣᱟ ᱢᱟᱱᱮ ᱟᱯᱮ ᱥᱮᱫ ᱚᱱᱟ ᱛᱤᱡᱩ ᱠᱚ ᱰᱷᱚᱱᱵᱟ ᱠᱚ ᱚᱱᱠᱟ ᱠᱚ ᱡᱚᱢ ᱠᱚᱥᱮ ᱵᱟᱠᱚ ᱡᱚᱢᱟ ᱟᱨ ᱚᱱᱟ ᱟᱯᱮ ᱚᱱᱟ ᱵᱷᱤᱴᱟᱢᱤᱱ ᱛᱮ ᱵᱷᱤᱴᱟᱢᱤᱱ ᱛᱮᱮ ᱚᱱᱟ ᱚᱱᱟ ᱦᱩᱲᱩ ᱯᱮ ᱮᱥᱯᱨᱮ ᱟᱭᱟ ᱥᱮ ᱵᱟᱯᱮ ᱮᱥᱯᱨᱮᱭᱟ ᱚᱱᱟ ᱛᱷᱚᱲᱟ ᱜᱟᱱ ᱠᱟᱹᱴᱤᱡ ᱞᱟᱹᱭ ᱟᱞᱟᱝ ᱢᱮ?
ᱦᱩ ᱟᱹᱰᱤ ᱱᱟᱯᱟᱭ ᱠᱟᱛᱷᱟ ᱠᱩᱠᱞᱤᱢ ᱫᱚᱦᱚ ᱠᱮᱫᱮᱜᱼᱟ᱾ ᱤᱧ ᱪᱮᱛᱟᱱ ᱨᱮ ᱟᱨ ᱤᱧᱦᱚᱸ ᱱᱚᱰᱮ ᱢᱤᱫᱵᱟᱨ ᱠᱟᱛᱷᱟ ᱞᱟᱹᱭᱟᱹᱧ ᱢᱮᱱᱟ ᱾ ᱟᱫᱚ ᱡᱚᱠᱷᱚᱱ ᱟᱞᱮ ᱥᱮᱫ ᱮᱢ ᱧᱮᱞᱟ ᱛᱚ ᱟᱞᱮ ᱥᱮᱫ ᱦᱚᱸ ᱱᱚᱜᱼᱚᱭ ᱟᱹᱰᱤ ᱜᱟᱱ ᱜᱮ ᱱᱚᱜᱼᱚᱭ ᱚᱱᱟ ᱠᱚᱠᱚ ᱞᱟᱜᱟᱣᱮᱫ ᱠᱟᱱ ᱜᱮᱭᱟ ᱾ ᱟᱨ ᱚᱱᱟ ᱢᱚᱛᱮᱫ ᱫᱚ ᱵᱟᱝ ᱟᱭᱢᱟ ᱜᱟᱱ ᱚᱱᱠᱟᱱᱟᱜ ᱡᱤᱱᱤᱥ ᱠᱚ ᱞᱟᱜᱟᱣᱫᱟ ᱚᱠᱟ ᱫᱚ ᱚᱱᱟ ᱦᱩᱲᱩ ᱠᱚ ᱚᱠᱟ ᱢᱚᱡᱽ ᱛᱮ ᱫᱟᱨᱮᱜ ᱞᱟᱹᱜᱤᱫ ᱥᱮ ᱢᱚᱡᱽ ᱛᱮ ᱚᱱᱟ ᱡᱚᱜ ᱞᱟᱹᱜᱤᱫ ᱥᱮ ᱢᱮᱛᱟᱜ ᱢᱮ ᱫᱟᱱᱟ ᱢᱚᱡᱽ ᱛᱮ ᱦᱩᱭᱩᱜ ᱞᱟᱹᱜᱤᱫ ᱵᱚᱞᱮ ᱾ ᱟᱨ ᱢᱮᱛᱟᱜ ᱢᱮ ᱱᱮᱛᱟᱨ ᱠᱷᱚᱱ ᱜᱮ ᱦᱟᱸᱜ ᱚᱱᱟ ᱫᱚ ᱡᱚᱠᱷᱚᱱ ᱦᱟᱸᱜ ᱞᱟᱹᱴᱩ ᱧᱚᱜᱚᱜᱼᱟ᱾ ᱦᱮᱲᱦᱮᱫ ᱵᱟᱲᱟ ᱥᱚᱢᱚᱭ ᱚᱠᱟ ᱫᱚ ᱥᱟᱨ ᱵᱚᱱ ᱞᱟᱜᱟᱣ ᱵᱟᱲᱟᱣ ᱫᱟ ᱾ ᱟᱫᱚ ᱚᱱᱟ ᱵᱟᱫᱽ ᱜᱮ ᱦᱟᱸᱜ ᱢᱮᱛᱟᱜ ᱢᱮ ᱛᱷᱚᱲᱟ ᱛᱷᱚᱲᱟ ᱫᱚᱠᱚ ᱛᱤᱡᱩᱭᱟ ᱥᱮ ᱢᱮᱛᱟᱜ ᱢᱮ ᱚᱱᱟ ᱥᱟᱠᱟᱢ ᱠᱚᱦᱚᱸ ᱦᱟᱸᱜ ᱚᱱᱟ ᱤᱭᱟᱹ ᱧᱚᱜᱚᱜᱼᱟ ᱛᱷᱚᱲᱟ ᱜᱟᱱ ᱤᱭᱟᱹ ᱥᱟᱥᱟᱝ ᱧᱚᱜᱼᱟ ᱵᱚᱞᱮ ᱚᱱᱟ ᱢᱚᱸᱡᱽᱛᱮ ᱵᱟᱝ ᱦᱩᱭᱩᱜᱼᱟ ᱪᱤᱞᱤ ᱪᱚ ᱚᱱᱠᱟ ᱠᱚ ᱥᱟᱵᱟᱼᱟ ᱾ ᱟᱨ ᱩᱱ ᱥᱚᱢᱚᱭ ᱡᱚᱠᱷᱚᱱ ᱚᱱᱟ ᱵᱷᱤᱴᱟᱢᱤᱱ ᱠᱚᱠᱚ ᱞᱟᱜᱟᱣᱟᱜᱼᱟ ᱵᱤᱥ ᱠᱚᱠᱚ ᱞᱟᱜᱟᱣᱟᱜᱼᱟ ᱾ ᱵᱚᱞᱮ ᱚᱱᱟ ᱡᱮᱢᱚᱱ ᱚᱱᱟ ᱠᱷᱟᱹᱞᱤ ᱛᱤᱱᱟᱹᱜ ᱠᱚ ᱛᱤᱡᱩᱭᱮᱫ ᱠᱟᱱ ᱠᱷᱟ ᱦᱩᱲᱩ ᱠᱚᱠᱚ ᱜᱚᱡᱚᱜ ᱟᱨ ᱡᱮᱢᱚᱱ ᱚᱱᱟ ᱦᱩᱲᱩ ᱢᱚᱛᱚᱡ ᱜᱮ ᱱᱟᱯᱟᱭ ᱛᱮ ᱦᱩᱭᱩᱜ ᱾ ᱛᱚ ᱚᱱᱟ ᱞᱟᱹᱜᱤᱫ ᱛᱮ ᱱᱚᱜᱼᱚᱭ ᱚᱱᱟ ᱠᱚᱠᱚ ᱞᱟᱜᱟᱣᱟᱜ ᱜᱮᱭᱟ ᱟᱹᱰᱤ ᱜᱟᱱ ᱜᱮ ᱟᱞᱮ ᱥᱮᱫ ᱫᱚ ᱾ ᱟᱨ ᱤᱱᱟᱹ ᱵᱟᱫᱽ ᱠᱟᱛᱮᱫ ᱦᱚᱸ ᱢᱮᱛᱟᱜ ᱢᱮ ᱚᱱᱟ ᱾ ᱟᱨ ᱱᱮᱛᱟᱨ ᱠᱚᱛᱮᱜ ᱢᱟ ᱟᱹᱰᱤ ᱡᱟᱹᱥᱛᱤ ᱜᱮ ᱱᱟᱣᱟ ᱱᱟᱣᱟ ᱵᱷᱤᱴᱟᱢᱤᱱ ᱵᱟᱦᱟᱞ ᱠᱟᱱᱟ ᱚᱱᱟ ᱫᱚᱠᱟᱱ ᱠᱚᱨᱮ ᱦᱚᱸ ᱥᱮ ᱤᱭᱟᱹ ᱢᱮᱛᱟᱜ ᱢᱮ ᱚᱱᱟ ᱤᱭᱟᱹ ᱪᱮᱫ ᱠᱚ ᱢᱮᱛᱟᱜᱼᱟ ᱚᱱᱟ ᱫᱤᱭᱮ ᱫᱚᱠᱟᱱ ᱠᱚᱨᱮ ᱾ ᱚᱱᱟ ᱟᱬᱦᱚᱛ ᱫᱚᱠᱟᱱ ᱠᱚᱨᱮ ᱦᱚᱸᱟᱸᱜ ᱟᱫᱚ ᱚᱸᱰᱮ ᱠᱷᱚᱡ ᱜᱤ ᱱᱟᱣᱟ ᱱᱟᱣᱟ ᱵᱷᱤᱴᱟᱢᱤᱱ ᱚᱠᱟ ᱫᱚ ᱧᱩᱛᱩᱢ ᱦᱚᱸ ᱵᱟᱢ ᱵᱟᱲᱟᱭᱟ ᱚᱱᱟᱭ ᱞᱟᱹᱭᱢᱟ ᱩᱱᱤᱜᱮ ᱱᱚᱣᱟ ᱵᱷᱤᱴᱟᱢᱤᱱ ᱞᱟᱜᱟᱣ ᱢᱮ ᱮᱠᱟᱞ ᱚᱱᱟ ᱱᱚᱣᱟ ᱠᱟᱜ ᱠᱟᱱ ᱛᱟᱢ ᱠᱷᱟᱡ ᱫᱚ ᱾ ᱟᱫᱚ ᱤᱧ ᱦᱚᱧ ᱞᱟᱜᱟᱣ ᱵᱟᱲᱟᱣ ᱠᱟᱜ ᱜᱮᱭᱟ ᱥᱮᱧ ᱵᱟᱡᱟᱨ ᱠᱷᱚᱱᱚᱡᱧ ᱟᱹᱜᱩ ᱵᱟᱲᱟ ᱟᱠᱟᱫᱟ ᱵᱚᱞᱮ ᱞᱟᱜᱟᱣ ᱫᱚ ᱵᱟᱹᱧ ᱞᱟᱜᱟᱣ ᱵᱟᱲᱟᱣ ᱠᱟᱜᱼᱟ ᱾ ᱢᱮᱛᱟᱟᱣ ᱫᱤᱧᱟᱹ ᱠᱚ ᱱᱚᱣᱟ ᱟᱹᱜᱩᱭ ᱢᱮ ᱛᱚ ᱚᱸᱰᱮ ᱟᱹᱰᱤ ᱟᱭᱢᱟ ᱨᱚᱠᱚᱢᱤᱧ ᱧᱮᱞ ᱠᱮᱜᱼᱟ ᱵᱚᱞᱮ ᱟᱭᱢᱟ ᱨᱚᱠᱚᱢ ᱵᱷᱤᱴᱟᱢᱤᱱ ᱟᱭᱢᱟ ᱨᱚᱠᱚᱢ ᱵᱤᱥ ᱠᱚ ᱢᱮᱱᱟᱜᱼᱟ᱾ ᱟᱫᱚ ᱢᱟᱱᱮ ᱪᱮᱫ ᱞᱮᱠᱟᱱᱟᱜ ᱮᱢ ᱞᱟᱜᱟᱣᱟ ᱚᱱᱟ ᱦᱤᱥᱟᱹᱵᱽᱛᱮ ᱢᱮᱱᱟᱜᱼᱟ ᱟᱫᱚ ᱦᱮᱸ ᱢᱟ ᱟᱨᱦᱚᱸ ᱱᱚᱰᱮ ᱟᱢᱤᱧ ᱠᱩᱞᱤ ᱫᱚᱲᱟᱭᱮᱫ ᱢᱮᱭᱟ ᱥᱚᱢᱚᱭ ᱦᱚᱸ ᱟᱹᱰᱤ ᱠᱚᱢ ᱜᱮ ᱦᱟᱸᱜ ᱢᱮᱱᱟᱜᱼᱟ ᱟᱫᱚ ᱟᱯᱮᱥᱮᱫ ᱚᱱᱠᱟ ᱪᱮᱫ ᱠᱚ ᱟᱨ ᱠᱚ ᱵᱷᱤᱴᱟᱢᱤᱱ ᱢᱮᱱᱟᱜ ᱵᱟᱲᱟ ᱠᱚᱣᱟ ᱡᱟᱹᱥᱛᱤ ᱟᱯᱮ ᱠᱷᱮᱛ ᱠᱚᱨᱮ ᱯᱮ ᱞᱟᱜᱟᱣ ᱵᱟᱲᱟᱭᱟ᱾ ᱚᱱᱟ ᱵᱟᱨᱮᱛᱮ ᱦᱟᱸᱜ ᱢᱤᱫ ᱵᱟᱨ ᱠᱟᱛᱷᱟ ᱟᱢ ᱱᱚᱸᱰᱮ
ᱟᱪᱪᱷᱟ ᱾ ᱴᱷᱤᱠᱜᱮᱭᱟ ᱟᱹᱰᱤ ᱢᱚᱸᱡᱽ ᱮᱢ ᱞᱟᱹᱭ ᱠᱮᱫᱟ ᱟᱫᱚ ᱤᱧᱦᱚ ᱥᱚᱢᱚᱭ ᱵᱟᱱᱩᱜ ᱛᱮ ᱛᱮ ᱨᱚᱲ ᱜᱚᱜ ᱵᱟᱲᱟ ᱠᱟᱹᱫᱟᱹᱧ ᱵᱚᱞᱮ ᱾ ᱤᱧ ᱪᱟᱞᱟᱣ ᱠᱟᱱ ᱜᱮᱭᱟ ᱚᱱᱮ ᱚᱠᱟᱴᱟᱜ ᱜᱩᱫᱟᱢ ᱠᱷᱚᱱ ᱟᱹᱜᱩᱭᱟᱢ ᱾ ᱚᱱᱟ ᱤᱭᱟᱹ ᱠᱚ ᱟᱲᱚ ᱠᱷᱚᱡ ᱟᱛᱳᱫᱚ ᱚᱸᱰᱮ ᱜᱮ ᱞᱟᱹᱭᱟᱢᱮ ᱵᱚᱞᱮ ᱮᱥ ᱠᱚᱵᱮ ᱞᱟᱹᱭ ᱵᱮ ᱛᱚᱨᱟᱭ ᱢᱮ ᱱᱚᱣᱟ ᱫᱚ ᱢᱚᱛᱞᱚᱵᱼᱼ ᱮᱥᱯᱮᱨᱮ ᱠᱟᱱᱟ ᱢᱚᱸᱡᱽ ᱦᱩᱲᱩ ᱦᱩᱭᱩᱜᱼᱟ ᱟᱫᱚ ᱟᱭᱢᱟ ᱩᱥᱛᱟᱭ ᱞᱟᱹᱭᱟᱢ ᱜᱮᱭᱟ ᱱᱚᱣᱟᱟᱨᱮ ᱟᱫᱚ ᱪᱮᱫ ᱢᱮᱱᱟ ᱛᱮ ᱟᱢ ᱦᱚᱸ ᱢᱮᱱᱟ ᱦᱮᱸ ᱢᱚᱸᱡᱽ ᱜᱮᱭᱟ ᱢᱚᱸᱡᱽ ᱜᱮ ᱞᱟᱹᱭᱟᱹᱧ ᱠᱟᱱᱟ ᱾ ᱤᱫᱤ ᱛᱨᱟᱭ ᱤᱫᱤ ᱛᱨᱟᱭ ᱤᱧ᱾